ᱦᱮᱞᱳ᱾ ᱦᱩᱸ᱾ ᱟᱡᱚᱢ ᱧᱟᱢ ᱫᱟᱹᱵᱮᱱ? ᱦᱮᱞᱳ᱾
ᱦᱮᱸ ᱟᱸᱡᱚᱢ ᱧᱟᱢ ᱫᱟᱹᱵᱤᱱ?
ᱦᱮᱸ ᱟᱸᱡᱚᱢ ᱫᱟᱞᱤᱧ᱾ ᱦᱮᱸ ᱟᱸᱡᱚᱢᱚᱜ ᱠᱟᱱᱟ᱾
ᱦᱳᱭ᱾ ᱦᱩᱸ ᱱᱟᱭ ᱱᱟᱯᱟᱭ ᱵᱟᱲᱟ ᱜᱮ ᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟ ᱟᱨ ᱟᱵᱤᱱ ᱫᱚ ᱛᱟᱦᱞᱮ ᱪᱮᱫᱠᱟ ᱢᱮᱱᱟᱜ
ᱟᱹᱞᱤᱧ ᱦᱚᱸ ᱱᱤᱭᱟᱹ ᱜᱷᱟᱹᱲᱤᱡ ᱫᱚ ᱦᱟᱸᱜ ᱱᱟᱯ ᱯᱟᱭ ᱵᱟᱲᱟᱟ ᱜᱮ ᱢᱮᱱᱟᱜ ᱞᱤᱧᱟ᱾
ᱚ ᱟᱨ ᱚᱲᱟᱜ ᱠᱚᱨᱮᱱ ᱦᱚᱸ ᱡᱷᱚᱛᱚ ᱜᱮ ᱱᱟᱯᱟᱭ ᱜᱮᱭᱟ᱾
ᱦᱩᱸ ᱚᱲᱟᱜ ᱠᱚᱨᱮᱱ ᱦᱚᱸ ᱡᱚᱛᱚ ᱜᱮ ᱱᱟᱯᱟᱭ ᱵᱟᱲᱟ ᱜᱮ᱾
ᱟᱪᱪᱷᱟ ᱛᱟᱦᱚᱞᱮ ᱟᱯᱮ ᱚᱱᱛᱮ ᱫᱚ ᱪᱮᱫ ᱞᱮᱠᱟ ᱫᱟᱜ ᱠᱚ ᱡᱟᱹᱲᱤᱭ ᱫᱟᱭ ᱥᱮ ᱵᱟᱝᱟ?
ᱦᱮᱸᱱ ᱟᱞᱪᱮᱱ ᱦᱚᱸ ᱦᱩᱸ ᱚᱰᱮ ᱠᱷᱚᱱ ᱟᱹᱰᱤ ᱜᱮ ᱡᱟᱹᱥᱛᱤ ᱡᱟᱹᱲᱤᱭᱮᱜᱟᱭ ᱛᱟᱞᱦᱮᱱ ᱟᱞᱮ ᱠᱚᱦᱚᱸ ᱱᱚᱜᱚᱭ ᱱᱟᱦᱮᱞ ᱠᱩᱱ ᱥᱤ ᱵᱟᱲᱟ ᱠᱟᱛᱮᱜ ᱦᱩᱲᱩ ᱠᱚ ᱨᱚᱦᱚᱭ ᱵᱟᱲᱟ ᱦᱩᱭᱱᱟ᱾ ᱛᱟᱦᱚᱞᱮ ᱠᱷᱟᱱ ᱫᱚ ᱛᱤᱠᱤᱱ ᱥᱮ ᱦᱮᱫ ᱵᱟᱲᱟ ᱠᱟᱛᱮᱫ ᱠᱟᱹᱴᱤᱡ ᱡᱤᱨᱟᱹᱣ ᱵᱟᱲᱟ ᱦᱩᱭ ᱟᱠᱟᱱᱟ᱾ ᱟᱨᱚ ᱱᱟᱦᱟᱜ ᱥᱮᱛᱟᱜ ᱨᱮ ᱵᱮᱨᱮᱫ ᱠᱟᱛᱮᱫ ᱛᱟᱞᱮᱱ ᱚᱱᱛᱮ ᱫᱚ ᱦᱩᱲᱩ ᱠᱚ ᱨᱚᱦᱚᱭ ᱫᱚ ᱯᱩᱨᱟᱹᱣ ᱵᱟᱲᱟᱣᱟᱠᱟᱱ ᱜᱮᱭᱟ᱾
ᱟᱢ ᱟᱞᱮ ᱱᱚᱛᱮ ᱢᱟ ᱦᱩᱲᱩ ᱨᱚᱦᱚᱭ ᱫᱚ ᱟᱹᱣᱨᱤ ᱯᱩᱨᱟᱹᱜ-ᱟᱭ ᱟᱨ ᱡᱩᱫᱤ ᱡᱚᱫᱤᱭᱳᱵᱟ ᱵᱟᱹᱭᱦᱟᱹᱨ ᱠᱚᱫᱚᱞᱮ ᱨᱚᱦᱚᱭ ᱟᱠᱟᱫᱟ ᱾ ᱟᱨ ᱜᱷᱩᱴᱩ ᱠᱚᱫᱚ ᱟᱹᱣᱨᱤ ᱞᱮ ᱨᱚᱦᱚᱭ ᱫᱟᱲᱮᱭᱟᱜᱼᱟ ᱫᱟᱜ ᱢᱟ ᱚᱱᱠᱟ ᱵᱟᱭ ᱫᱟᱜ ᱟᱠᱟᱜᱼᱟ ᱜᱷᱩᱴᱩ ᱨᱚᱦᱚᱭ ᱞᱮᱠᱟ ᱫᱚ ᱛᱟᱦᱚᱞᱮ ᱼᱼ ᱴᱩᱠᱩᱱ ᱠᱚ ᱫᱚ ᱵᱟᱞᱮ ᱨᱚᱦᱚᱭ ᱟᱠᱟᱫᱟ ᱟᱨ ᱵᱟᱹᱭᱦᱟᱹᱲ ᱠᱚᱜᱮ ᱚᱱᱠᱟ ᱫᱚᱞᱮ ᱨᱚᱦᱚᱭ ᱟᱠᱟᱫᱟ ᱾
ᱦᱳᱭ ᱟᱨ ᱦᱟᱱ ᱛᱮ ᱠᱷᱚᱱ ᱫᱚ ᱱᱚᱜᱼᱚᱭ ᱡᱟᱦᱟᱸᱱᱟᱜ ᱥᱮ ᱜᱟᱹᱰᱤ ᱱᱟᱦᱮᱞ ᱥᱮ ᱴᱟᱠᱴᱟᱨ ᱠᱚᱛᱮᱱ ᱠᱚ ᱥᱤ ᱦᱚᱪᱚᱭᱮᱫᱟ ᱟᱨ ᱱᱮ ᱦᱚᱲ ᱟᱜ ᱫᱚ ᱵᱟᱹᱱᱩᱜ ᱠᱟᱫᱟ ᱱᱟᱦᱮᱞ ᱛᱮᱜᱮ ᱱᱷᱟᱜ ᱥᱤ ᱵᱟᱲᱟ ᱦᱩᱭᱩᱜ ᱠᱟᱱᱟ ᱾ ᱛᱟᱞᱮᱱᱟᱜ ᱜᱷᱟᱥ ᱠᱚ ᱜᱚᱡᱚᱜ ᱦᱩᱭᱩᱜ ᱠᱟᱱᱟ ᱡᱚᱛᱚ ᱾
ᱚ ᱛᱟᱦᱚᱞᱮ ᱢᱟᱱᱮ ᱟᱻᱻ ᱱᱟᱦᱮᱞ ᱛᱮᱜᱮ ᱥᱤᱭᱳᱜ ᱟᱨ ᱴᱟᱭᱤᱢ ᱦᱚᱸ ᱞᱟᱜᱟᱜ ᱜᱮᱭᱟ ᱱᱟᱦᱮᱞ ᱛᱮ ᱥᱤᱭᱳᱜ ᱫᱚ ᱾ ᱟᱨ ᱛᱮᱢᱚᱱ ᱜᱷᱟᱥ ᱠᱚᱦᱚᱸ ᱢᱚᱱᱮ ᱦᱚᱸᱭ ᱠᱟᱹᱡ ᱫᱚ ᱡᱟᱹᱥᱛᱤ ᱧᱚᱜ ᱛᱟᱦᱮᱱᱟ ᱚᱱᱟ ᱠᱚᱫᱚ ᱦᱟᱞᱟᱝ ᱠᱟᱛᱮᱜ ᱦᱳᱭᱛᱳ ᱟᱲᱮ ᱨᱮ ᱨᱟᱠᱟᱵ ᱦᱩᱭᱩᱜ ᱜᱮᱭᱟ ᱾
ᱦᱚᱭ ᱻ
ᱦᱮᱸ ᱚᱱᱠᱟ ᱜᱮ ᱟᱨ ᱡᱟᱦᱟᱸᱱ ᱠᱚᱦᱟᱸᱜ ᱾ ᱥᱮ ᱯᱩᱭᱥᱟ ᱥᱮ ᱠᱟᱹᱣᱰᱤ ᱢᱮᱱᱟᱜ ᱛᱟᱠᱚᱣᱟ ᱩᱱᱠᱩ ᱫᱚ ᱱᱷᱟᱜ ᱜᱟᱹᱰᱤ ᱠᱚᱛᱮ ᱠᱚ ᱥᱤ ᱦᱚᱪᱚᱭᱟ ᱾
ᱟᱨ ᱦᱮᱸ ᱱᱚᱝᱠᱟ ᱜᱮ ᱟᱸᱻ
ᱦᱩᱸᱻ ᱨᱟᱱ ᱟᱨᱟᱭ ᱠᱷᱚᱱ ᱫᱚ ᱱᱷᱟᱜ ᱱᱚᱜᱼᱚᱭ ᱦᱳᱲᱳ ᱠᱚ ᱢᱮᱥᱤᱱ ᱦᱮᱡ ᱟᱠᱟᱱᱟ ᱦᱳᱲᱳ ᱨᱚᱦᱚᱭ ᱢᱮᱥᱤᱱ ᱦᱚᱸ ᱾ ᱥᱮ ᱦᱳᱲᱳ ᱤᱨ ᱦᱚᱸ ᱥᱮ ᱦᱳᱲᱳ ᱫᱟᱞ ᱦᱚᱸ ᱾
ᱟᱨ ᱟᱞᱮᱥᱮᱱ ᱫᱚ ᱦᱟᱸᱜ ᱵᱤᱨ ᱠᱚᱦᱚᱸ ᱱᱚ ᱢᱮᱱᱟᱜᱼᱟ ᱛᱟᱦᱚᱞᱮ ᱜᱟᱱ ᱦᱳᱲᱳ ᱠᱚ ᱵᱟᱝ ᱨᱚᱦᱚᱭᱚᱜ ᱞᱮᱠᱷᱟᱱ ᱦᱚᱸ ᱦᱟᱹᱛᱤ ᱠᱚᱠᱚ ᱦᱤᱡᱩᱜ ᱛᱟᱦᱮᱱᱟ ᱾ ᱠᱷᱮᱛ ᱠᱩᱨᱮ. ᱾
ᱚ ᱟᱪᱪᱷᱟ ᱾
ᱢᱟᱱᱮ ᱚᱻᱻ ᱚᱱᱛᱮ ᱫᱚ ᱦᱳᱲᱳ ᱵᱟᱝ ᱨᱚᱦᱚᱭ ᱞᱮᱠᱷᱟᱱ ᱦᱟᱹᱛᱤ ᱦᱚᱸ ᱡᱟᱹᱥ ᱛᱤ ᱜᱮᱠᱚ ᱦᱤᱡᱩᱜ ᱜᱮᱭᱟ ᱢᱚᱱᱮ ᱦᱚᱭ ᱾
ᱦᱚᱭ ᱦᱤᱡᱩᱜ ᱠᱟᱱ ᱜᱮᱭᱟ ᱠᱚ ᱾
ᱚ ᱟᱪᱪᱷᱟ ᱾
ᱚ ᱛᱟᱦᱚᱞᱮ ᱚᱱᱛᱮ ᱨᱮᱱ ᱪᱟᱹᱥᱤ ᱫᱚ ᱡᱟᱹᱥᱛᱤ ᱠᱟᱭᱛᱮ ᱢᱟᱱᱮ ᱟᱨ ᱪᱮᱫ ᱠᱚᱛᱮ ᱠᱚ ᱥᱤ ᱦᱚᱪᱚ ᱜᱮᱭᱟ ᱟᱨ ᱱᱚᱣᱟ ᱱᱟᱦᱮᱞ ᱟᱛᱮᱜᱮ ᱥᱮ ᱯᱟᱞᱮᱫ ᱾ ᱟᱨ ᱱᱚᱣᱟ ᱴᱟᱠᱴᱟᱨ ᱛᱮ ᱚᱸᱰᱩᱠ ᱟᱠᱟᱱ ᱾
ᱮᱭ ᱴᱟᱠᱴᱟᱨ ᱠᱚᱛᱮᱱ ᱠᱚ ᱥᱤ ᱦᱚᱪᱚᱭᱮᱫ ᱛᱟᱦᱮᱱ ᱜᱮᱭᱟ ᱠᱚ ᱟᱨ ᱡᱟᱦᱟᱱ ᱠᱚᱣᱟᱜ ᱠᱚ ᱯᱩᱭᱥᱟᱹ ᱠᱚ ᱵᱟᱹᱱᱩᱜ ᱛᱟᱠᱩᱣᱟ ᱩᱱᱠᱩ ᱱᱟᱦᱮᱞ ᱛᱮᱜᱮ ᱠᱚ ᱥᱤ ᱦᱚᱪᱚᱭᱟ ᱾ ᱟᱨ ᱮᱠᱷᱚᱱ ᱫᱚ ᱦᱟᱜ ᱦᱚᱸ ᱱᱟᱦᱮᱞ ᱠᱚ ᱩᱱᱟᱹᱜ ᱵᱟᱠᱚ ᱥᱤ ᱫᱟ ᱩᱱ ᱫᱚ ᱴᱟᱠᱴᱟᱨ ᱠᱚ ᱛᱮᱜᱮ ᱠᱚ ᱥᱤ ᱦᱚᱪᱚᱭ ᱫᱟ ᱾
ᱮᱸ ᱦᱮᱸ ᱱᱤᱭᱟᱹ ᱜᱷᱟᱹᱨᱤᱡ ᱾ ᱟᱫᱚ ᱵᱮᱥᱤ ᱜᱮ ᱴᱟᱠᱴᱟᱨ ᱛᱮ ᱟᱫᱚ ᱴᱟᱠᱟ ᱠᱟᱹᱣᱰᱤ ᱠᱚ ᱵᱟᱝ ᱛᱟᱦᱮᱸ ᱞᱮᱱ ᱠᱷᱟᱱ ᱴᱟᱠᱴᱟᱨ ᱨᱮᱦᱚᱸ ᱵᱟᱝᱼᱟ ᱾ ᱜᱟᱱᱚᱜᱼᱟ ᱥᱤᱭᱳᱜ ᱫᱚ ᱾ ᱠᱟᱨᱚᱱ ᱛᱚ ᱥᱤ ᱞᱮᱱ ᱠᱷᱟᱱ ᱢᱟ ᱴᱟᱠᱟ ᱠᱚ ᱯᱚᱭᱥᱟ ᱠᱚᱫᱚ ᱞᱟᱜᱟᱜᱼᱟ ᱜᱮᱭᱟ ᱾
ᱚᱝᱠᱟᱞᱮᱠ-ᱟ᱾ ᱚ ᱟᱨ ᱚᱱᱟ ᱵᱮᱜᱚᱨ ᱱᱤᱛᱳᱜ ᱟᱻ ᱮᱴᱟᱜ ᱡᱟᱦᱟᱸᱱᱟᱜ ᱥᱚᱵᱽᱡᱤ ᱠᱚ ᱪᱟᱥ ᱚᱝᱠᱟ ᱦᱳᱭ ᱵᱟᱲᱟᱜ ᱜᱮᱭᱟ ᱥᱮ ᱵᱟᱝ ᱟᱯᱮ ᱥᱮᱫ ᱫᱚ ᱱᱤᱭᱟᱹ ᱥᱳᱢᱳᱭ ᱫᱚ?
ᱦᱮᱸ ᱥᱚᱵᱽᱡᱤ ᱠᱚᱦᱚᱸ ᱪᱟᱥ ᱵᱟᱲᱟ ᱦᱳᱭᱳᱜ ᱜᱮᱭᱟ ᱦᱚᱸᱜᱚᱭ ᱱᱟᱹᱭ ᱠᱚ ᱦᱚᱸ ᱢᱮᱱᱟᱜ-ᱟ᱾ ᱱᱤᱭᱟᱹ ᱠᱚᱛᱮ ᱱᱚᱜᱚᱭ ᱱᱤᱭᱟᱹ ᱫᱷᱟᱨᱮ ᱫᱷᱟᱨᱮᱛᱮ ᱠᱷᱮᱛ ᱠᱚ ᱢᱮᱱᱟᱜ-ᱟ, ᱚᱱᱟ ᱠᱚᱨᱮ ᱜᱮ ᱪᱟᱥ ᱵᱟᱲᱟ ᱫᱚ ᱦᱩᱭᱩᱜ-ᱟ᱾ ᱳᱭ ᱵᱮᱸᱜᱟᱲ ᱠᱚ ᱦᱚᱛᱚᱜ ᱠᱷᱚᱱ ᱟᱞᱩ ᱠᱳ ᱦᱩᱸ᱾
ᱚ ᱟᱪᱪᱷᱟ ᱦᱮᱸ᱾ ᱚ ᱟᱯᱮ ᱚᱱᱛᱮ ᱫᱚ ᱛᱟᱦᱟᱞᱮ ᱱᱟᱹᱭ ᱢᱮᱱᱟᱜ ᱟᱠᱟᱜ-ᱟ ᱢᱚᱱᱮ ᱦᱚᱭ?
ᱦᱳᱭ ᱱᱤᱭᱟᱹ ᱢᱮᱱᱟᱜ ᱠᱟᱫᱟ ᱚᱱᱟ ᱠᱚᱨᱮ ᱜᱮ ᱟᱨ ᱦᱚᱸᱜᱚᱭ ᱦᱟᱹᱠᱩ ᱠᱚ ᱥᱟᱵ ᱵᱲᱟ ᱵᱟᱲᱟ ᱦᱩᱭᱤᱜ-ᱟ᱾
ᱚ ᱱᱮᱛᱟᱨ ᱢᱟ ᱟᱥᱟᱲ ᱵᱚᱸᱜᱟ ᱫᱚ ᱯᱟᱨᱚᱢᱮᱱ-ᱟ ᱡᱩᱫᱤᱭᱳ ᱵᱟᱝ ᱫᱟᱜ ᱜᱮᱫ ᱜᱮᱭᱟᱭ ᱟᱨ ᱫᱟᱜ ᱞᱮᱠᱷᱟᱱ ᱡᱮ ᱛᱚ ᱫᱤᱱᱮ ᱫᱟᱜᱟᱭ ᱛᱚ ᱫᱤᱱ ᱫᱚ ᱟᱨ ᱱᱩᱠᱩ ᱦᱟᱹᱠᱩ ᱠᱟᱴᱠᱚᱢ ᱠᱚᱫᱚ ᱠᱚ ᱧᱟᱢᱚᱜ ᱜᱮᱭᱟ ᱢᱚᱱᱮ ᱦᱚᱭ ᱵᱷᱟᱹᱜᱤ ᱜᱮ?
ᱦᱩᱸ ᱦᱟᱹᱠᱩ ᱠᱟᱴᱠᱚᱢ ᱥᱟᱵ ᱠᱚ ᱦᱮᱞᱟᱜ ᱦᱩᱭᱩᱜ ᱜᱮᱭᱟ, ᱱᱟᱭ ᱥᱮᱫ᱾ ᱡᱷᱟᱹᱞᱤ ᱠᱚ ᱱᱚᱛᱮ ᱦᱮᱞᱟᱜ ᱦᱩᱭᱩᱜ-ᱟ, ᱢᱟᱨᱟᱝ ᱢᱟᱨᱟᱝ ᱡᱷᱟᱹᱞᱤ ᱤᱫᱤ ᱦᱩᱭᱩᱜ ᱛᱟᱦᱮᱱ-ᱟ᱾ ᱠᱟᱴᱠᱚᱢᱠᱩ ᱦᱟᱹᱭ ᱤᱪᱟᱹᱜᱠᱩ ᱢᱟᱨᱟᱝ ᱢᱟᱨᱟᱝ ᱤᱪᱟᱹᱜᱠᱩ ᱠᱩ ᱧᱟᱢᱚᱜ ᱛᱟᱦᱮᱱ-ᱟ᱾
ᱚ ᱱᱟᱹᱭ ᱱᱟᱹᱭ ᱢᱟᱱᱮ ᱫᱚ ᱞᱟᱹᱴᱷᱩ ᱜᱮᱭᱟ ᱛᱚ ᱡᱟᱹᱥᱛᱤ ᱧᱚᱜ ᱜᱟᱞᱮ ᱟᱞᱮᱥᱮᱫ ᱢᱟ ᱚᱝᱠᱟ ᱱᱟᱹᱭ ᱠᱚᱫᱚ ᱵᱟᱹᱱᱩᱜ-ᱟ, ᱦᱩᱰᱤᱧ ᱧᱚᱜ ᱜᱮ ᱜᱟᱰᱟ ᱠᱚᱜᱮ ᱢᱮᱱᱟᱜ-ᱟ ᱚᱱᱟ ᱠᱚᱨᱮ ᱜᱮ ᱢᱟᱱᱮ ᱩᱛᱩ ᱡᱚᱢ ᱞᱮᱠᱟ ᱫᱚ ᱱᱚᱝᱠᱟ ᱦᱟᱹᱠᱳ ᱠᱚ ᱟᱲᱜᱳᱱ ᱜᱮᱭᱟ ᱟᱨ ᱩᱛᱩ ᱡᱚᱢ ᱠᱷᱚᱱᱟᱜ ᱦᱚᱸ ᱚᱠᱟ ᱥᱮᱨᱢᱟ ᱫᱚ ᱠᱟᱹᱡ ᱡᱟᱹᱥᱛᱤ ᱜᱮᱠᱚ ᱟᱬᱜᱳᱱ ᱜᱮᱭᱟ᱾ ᱥᱮᱨᱢᱟ ᱠᱚᱫᱚ ᱟᱨᱚ ᱨᱚᱦᱚᱲ ᱦᱚᱞᱮ ᱨᱚᱦᱚᱲ ᱠᱚᱜᱮᱭᱟ, ᱱᱚᱝᱠᱟ ᱦᱚᱨᱚᱜ ᱞᱮᱱᱠᱷᱟᱱ ᱢᱟ ᱮᱴᱟᱜ ᱩᱛᱩ ᱠᱚ ᱥᱟᱛᱮ ᱠᱚ ᱚᱝᱠᱟ ᱩᱛᱩ ᱢᱮᱥᱟ ᱠᱚ ᱜᱟᱱᱚᱜ-ᱟ, ᱥᱮ ᱥᱚᱲᱚᱢᱚᱜ-ᱟ ᱠᱚ ᱱᱚᱝᱠᱟ ᱦᱚᱸ᱾ ᱟᱨ ᱡᱟᱦᱟᱸ ᱥᱮᱨᱢᱟ ᱚᱝᱠᱟ ᱩᱛᱩ ᱡᱚᱢ ᱪᱟᱵᱟ ᱞᱮᱠᱟ ᱠᱚ ᱦᱳᱭᱳᱜᱟᱭ ᱮᱱ ᱥᱮᱨᱢᱟ ᱢᱟ ᱨᱚᱦᱚᱲ ᱫᱚ ᱥᱮᱨᱚᱠᱚᱢ ᱵᱟᱭ ᱜᱟᱱᱚᱜ-ᱟ᱾
ᱦᱩᱸ ᱦᱮᱸ ᱱᱚᱛᱮ ᱚᱝᱠᱟᱜᱮ ᱨᱚᱦᱚᱲ ᱠᱚ ᱦᱩᱭᱩᱜ ᱛᱟᱦᱮᱱᱟ᱾ ᱨᱚᱦᱚᱲ ᱠᱚ ᱠᱟᱛᱮᱫ ᱦᱩᱸ ᱦᱩᱸ ᱡᱟᱦᱟᱱᱟᱜ ᱥᱟᱞᱟᱜ ᱢᱟᱥᱮ ᱞᱮᱠᱚ ᱠᱚ ᱜᱟᱱᱚᱜ ᱛᱟᱦᱮᱱ ᱜᱮᱭᱟ ᱟᱨ ᱵᱟᱠᱩ ᱨᱚᱦᱚᱲ ᱠᱚ ᱛᱟᱦᱮᱸᱱᱟ᱾ ᱱᱟᱹᱭ ᱱᱟᱹᱭ ᱨᱮᱠᱚ ᱥᱟᱵ ᱟᱹᱜᱩ ᱠᱚ ᱛᱟᱦᱮᱱᱟ ᱴᱟᱴᱠᱟ ᱜᱮᱠᱚ ᱟᱹᱜᱩ ᱠᱚ ᱛᱟᱦᱮᱱᱟ ᱩᱝᱠᱩ ᱜᱮ ᱩᱛᱩ ᱡᱚᱝ ᱫᱚ ᱟᱫᱚ ᱩᱱᱟ ᱫᱚ ᱵᱟᱝᱠᱩ ᱨᱚᱦᱚᱲ ᱠᱚ ᱛᱟᱦᱮᱸᱱᱟ᱾
ᱚ ᱟᱞᱮ ᱥᱮ ᱛᱟ ᱟᱞᱮ ᱱᱚᱣᱟ ᱟᱞᱮ ᱥᱮᱫ ᱮᱸ ᱵᱳᱞᱛᱮ ᱫᱚ ᱟᱞᱮ ᱥᱳᱨ ᱥᱳᱯᱳᱨ ᱫᱚ ᱚᱝᱠᱟ ᱱᱟᱹᱭ ᱠᱚᱦᱚᱸ ᱵᱟᱹᱱᱩᱜ-ᱟ ᱜᱟᱰᱟ ᱠᱚᱦᱚᱸ ᱵᱟᱹᱱᱩᱜ-ᱟ ᱞᱟᱹᱴᱷᱩᱣᱟᱜ ᱫᱚ ᱟᱨ ᱞᱟᱹᱴᱷᱩᱣᱟᱜ ᱛᱟᱦᱮᱸ ᱞᱮᱱᱠᱷᱟᱱ ᱦᱳᱭᱛᱚ ᱡᱟᱹᱥᱛᱤ ᱠᱟᱭᱛᱮ ᱦᱟᱹᱠᱳ ᱠᱚ ᱧᱟᱢᱚᱜ-ᱟ, ᱢᱚᱱᱮ ᱦᱚᱸᱭ ᱟᱹᱞᱤᱧᱟᱜ ᱫᱚ ᱠᱷᱩᱵ ᱮᱠᱴᱟ ᱵᱟᱲᱟᱭ ᱵᱟᱹᱱᱩᱜ-ᱟ᱾ ᱟᱨ ᱟᱞᱮᱥᱮᱫ ᱢᱟ ᱦᱩᱰᱤᱧ ᱧᱚᱜ ᱜᱮ ᱢᱤᱫᱴᱟᱝ ᱜᱟᱰᱟ ᱢᱮᱱᱟᱜ ᱟᱠᱟᱜ ᱚᱝᱠᱟ ᱞᱮᱠᱟ ᱠᱷᱟᱱ ᱫᱚ ᱚᱱᱟ ᱛᱮᱜᱮ ᱟᱬᱜᱳᱱ ᱜᱮ ᱛᱟᱦᱮᱱᱟᱠᱚ ᱦᱳᱭᱛᱚ ᱠᱷᱮᱛ ᱠᱚᱨᱮ ᱦᱚᱸ ᱠᱤᱪᱷᱩ ᱦᱟᱹᱠᱳ ᱠᱚ ᱟᱨ ᱱᱚᱣᱟ ᱜᱟᱰᱟ ᱨᱮᱦᱚᱸ ᱦᱳᱭᱛᱚ ᱟᱥᱟᱲ ᱵᱚᱸᱜᱟ ᱫᱤᱱ ᱛᱚ ᱦᱳᱭᱛᱚ ᱟᱨ ᱱᱚᱣᱟ ᱵᱟᱸᱫᱽ ᱯᱩᱠᱷᱨᱤ ᱠᱷᱚᱱᱟᱜ ᱦᱚᱸ ᱢᱤᱫᱵᱟᱨ ᱫᱚ ᱠᱚ ᱳᱰᱳᱜ ᱦᱤᱡᱩᱜ ᱜᱮᱭᱟ ᱟᱨ ᱤᱪᱟᱹᱜ ᱪᱤᱝᱲᱤ ᱥᱮ ᱮᱸ ᱜᱟᱰᱟᱨᱮᱱ ᱦᱟᱹᱠᱳ ᱢᱟᱜ ᱮᱢᱟᱱ ᱛᱮᱱ ᱠᱚᱠᱚ ᱟᱹᱰᱤ ᱨᱚᱠᱚᱢ ᱦᱟᱹᱠᱳ ᱩᱝᱠᱩ ᱠᱚ ᱢᱟᱠᱚ ᱳᱰᱳᱠ ᱦᱤᱡᱩᱜ ᱜᱮᱭᱟ᱾
ᱦᱩᱸ᱾ ᱦᱩᱸ ᱩᱰᱩᱠᱚᱜ ᱛᱟᱦᱮᱱ ᱜᱮᱭᱟ ᱠᱚ ᱟᱞᱮ ᱥᱮᱱ ᱦᱚᱸ ᱯᱩᱠᱷᱨᱤ ᱠᱚᱨᱮᱱ ᱠᱚ ᱩᱰᱩᱠᱚᱜᱼᱟ ᱠᱷᱮᱛ ᱠᱚᱨᱮᱱ᱾ ᱦᱩᱸ ᱛᱚᱨᱚᱰᱟᱝ ᱠᱩ ᱥᱮ ᱜᱟᱰᱟ ᱦᱚᱸ ᱢᱮᱱᱟᱜᱼᱟ᱾ ᱠᱟᱴᱤᱱ ᱜᱟᱰᱟ ᱧᱚᱜ ᱢᱮᱱᱟᱜᱼᱟ ᱚᱱᱟ ᱠᱚᱨᱮᱱ ᱜᱮ ᱥᱮ ᱜᱷᱟᱹᱴᱤ ᱠᱚ ᱵᱮᱱᱟᱣ ᱠᱟᱜᱼᱟ᱾ ᱟᱨ ᱦᱮᱸ ᱛᱚᱭ ᱫᱟᱜ ᱟᱠᱟᱫᱟ ᱛᱟᱞᱦᱮ ᱱᱟᱦᱟᱜ ᱜᱷᱟᱴᱤ ᱫᱚ ᱵᱟᱠᱚ ᱵᱮᱱᱟᱣ ᱟᱠᱟᱫᱟ᱾ ᱠᱷᱮᱛ ᱠᱚᱨᱮᱱ ᱜᱮᱠᱚ ᱚᱰᱟᱣ ᱵᱟᱲᱟᱭᱮᱫᱟ ᱟᱨ ᱚᱱᱟ ᱱᱟᱹᱭ ᱱᱟᱹᱭ ᱠᱚᱨᱮᱱ ᱦᱟᱸᱜ ᱠᱩᱠᱩ ᱥᱟᱵ ᱵᱟᱲᱟ ᱠᱚᱣᱟ᱾
ᱚ ᱚ᱾ ᱟᱨ ᱛᱟᱦᱚᱞᱮ ᱮ ᱥᱚᱵᱡᱤ
ᱦᱳᱭ ᱪᱮᱫ ᱵᱤᱱ ᱞᱟᱹᱭ ᱫᱟ? ᱟᱯᱮ ᱥᱮᱱ ᱫᱚ ᱥᱚᱵᱡᱤ ᱠᱚᱫᱚ ᱩᱛᱩ ᱠᱚᱫᱚ ᱡᱟᱸᱦᱟ ᱨᱚᱦᱚᱭ ᱫᱚ
ᱚᱸ ᱟᱞᱮ ᱥᱮᱫ ᱢᱟ ᱚᱱᱠᱟ ᱞᱮᱠᱟ ᱫᱚ ᱮᱸ ᱞᱟᱹᱴᱷᱩ ᱥᱚᱵᱡᱤ ᱫᱚ ᱢᱟᱱᱮ ᱠᱤᱨᱤᱧ ᱟᱠᱷᱨᱤᱧ ᱞᱮ ᱱᱚᱝᱠᱟᱱᱟᱜ ᱥᱚᱵᱡᱤ ᱠᱚᱫᱚ ᱪᱟᱥ ᱵᱟᱭ ᱦᱩᱭᱩᱜ ᱜᱮᱭᱟ ᱱᱤᱛᱚᱜ ᱟᱞᱮ ᱱᱚᱛᱮ ᱢᱟ ᱟᱹᱰᱤ ᱜᱮ ᱫᱟᱜ ᱨᱮᱱᱟᱜ ᱟᱱᱟᱴ ᱠᱟᱱ ᱛᱟᱞᱮᱭᱟ ᱟ ᱱᱚᱜᱼᱚᱭ ᱟᱥᱟᱲ ᱨᱮ ᱟ ᱵᱷᱟᱜᱮ ᱦᱚᱭᱛᱳ ᱟ ᱢᱟᱱᱮ ᱫᱟᱜ ᱮ ᱡᱟᱹᱲᱤ ᱠᱷᱟᱹᱛᱤᱨ ᱠᱤᱪᱷᱩ ᱫᱟᱜ ᱮ ᱡᱟᱹᱲᱤ ᱠᱷᱟᱹᱛᱤᱨ ᱱᱚᱣᱟ ᱫᱚ ᱦᱳᱭᱛᱚ ᱱᱚᱝᱠᱟ ᱜᱮ ᱟᱥᱟᱲ ᱫᱚ ᱫᱟᱜ ᱮ ᱡᱟᱹᱲᱤᱭᱟ᱾ ᱛᱟᱨ ᱡᱚᱱᱱᱳ ᱱᱤᱛᱚᱜ ᱫᱟᱜ ᱮ ᱡᱟᱨᱤ ᱠᱷᱟᱹᱛᱤᱨ ᱟᱞᱮ ᱢᱟ ᱟᱢ ᱱᱚᱣᱟ ᱦᱳᱲᱳ ᱠᱚᱞᱮ ᱨᱚᱦᱚᱭ ᱫᱟᱲᱮᱭᱟᱜ ᱜᱮᱭᱟ ᱟᱨ ᱦᱚᱭᱛᱳ ᱡᱟᱹᱥᱛᱤ ᱡᱩᱫᱤ ᱫᱟᱜ ᱵᱟᱭ ᱫᱟᱜᱟ ᱥᱮ ᱮ ᱵᱟᱭ ᱫᱟᱜ ᱞᱮᱠᱷᱟᱱ ᱦᱩᱲᱩ ᱢᱟ ᱵᱟᱝᱜᱮ ᱚᱱᱠᱟ ᱨᱚᱦᱚᱭ ᱜᱟᱱᱚᱜ ᱜᱮᱭᱟ, ᱟᱨ ᱥᱚᱵᱡᱤ ᱠᱚ
ᱦᱩᱸ᱾
ᱪᱟᱥ ᱢᱟ ᱟ ᱚᱱᱠᱟ ᱫᱚ ᱞᱟᱹᱴᱷᱩ ᱠᱚᱭ ᱛᱮᱫᱚ ᱵᱟᱭ ᱦᱩᱭᱩᱜ ᱜᱮᱭᱟ ᱠᱤᱨᱤᱧ ᱟᱠᱷᱨᱤᱧ᱾ ᱟ ᱟᱨ ᱱᱚᱝᱠᱟ ᱚᱲᱟᱜ ᱡᱚᱢ ᱞᱮᱠᱟ ᱫᱚ ᱮ ᱡᱷᱚᱛᱚ ᱜᱮ ᱪᱟᱥ ᱜᱮ ᱦᱩᱭᱩᱜ ᱜᱮᱭᱟ᱾ ᱩᱛᱩ ᱠᱚ ᱠᱷᱚᱱᱟᱜ ᱫᱚ ᱟᱹᱞᱩ, ᱯᱮᱸᱭᱟᱡ ᱥᱮ ᱨᱟᱹᱥᱩᱱ ᱟ ᱱᱚᱝᱠᱟᱱᱟᱜ ᱫᱚ ᱟᱨ ᱥᱤᱡᱤᱱ ᱨᱮᱱᱟᱜ ᱟ ᱡᱟᱦᱟᱸ ᱠᱚ ᱢᱟᱱᱮ ᱱᱚᱣᱟ ᱟᱻ ᱟ ᱡᱟᱦᱟᱸ ᱨᱟᱵᱟᱝ ᱫᱤᱱ ᱠᱚ ᱪᱟᱥ ᱜᱮᱭᱟ ᱱᱚᱝᱠᱟ ᱞᱮᱠᱟᱛᱮᱢᱟ ᱦᱩᱭᱩᱜ ᱜᱮᱭᱟ ᱟᱨ ᱱᱤᱛᱚᱜ ᱢᱟ ᱟᱻ ᱟᱥᱟᱲ ᱨᱮᱱᱟᱜ ᱦᱳᱭᱛᱚ ᱢᱤᱫᱴᱟᱝ ᱟ ᱵᱮᱸᱜᱟᱲ ᱩᱰᱩᱠᱚᱜ ᱜᱮᱭᱟ ᱱᱚᱣᱟ ᱠᱚᱫᱚ ᱤᱡᱤᱞᱤ ᱪᱟᱥ ᱦᱚᱸ ᱦᱩᱭᱩᱜ ᱜᱮᱭᱟ ᱠᱟᱨᱚᱱ ᱛᱚ ᱫᱟᱜ ᱮ ᱧᱟᱢ ᱜᱮᱭᱟᱭ ᱛᱚ᱾
ᱱᱤᱭᱟᱹ ᱥᱩᱢᱟᱹᱭ ᱫᱚ, ᱛᱟᱞᱦᱮ ᱚᱱᱟ ᱞᱮᱠᱟ ᱛᱮ ᱵᱮᱸᱜᱟᱲ ᱫᱚ ᱪᱟᱥ ᱦᱚᱸ ᱦᱩᱭᱩᱜ ᱜᱮᱭᱟ ᱟᱨ ᱚᱱᱠᱟ ᱢᱟ ᱱᱚᱣᱟ ᱡᱟᱦᱟᱸ ᱚᱲᱟᱜ ᱨᱮᱱᱟᱜ ᱚᱸᱻ ᱵᱟᱲᱜᱮ ᱠᱚ ᱦᱩᱭᱩᱜᱼᱟ ᱚᱱᱟ ᱵᱟᱲᱜᱮ ᱠᱚᱨᱮᱜ ᱫᱚ ᱚᱸᱻ ᱡᱚᱱᱰᱨᱟ, ᱨᱟᱦᱮᱲ, ᱱᱚᱣᱟ ᱠᱚ ᱠᱚᱢ ᱵᱮᱥᱤ ᱪᱟᱥ ᱦᱩᱭᱩᱜ ᱜᱮᱭᱟ᱾ ᱱᱚᱝᱠᱟ ᱞᱮᱠᱟ ᱟᱨ ᱟᱹᱰᱤ ᱡᱟᱹᱥᱛᱤ ᱠᱟᱭᱛᱮ ᱢᱟ ᱱᱚᱝᱠᱟ ᱥᱚᱵᱡᱤ ᱦᱚᱸ ᱪᱟᱥ ᱵᱟᱭ ᱦᱩᱭᱩᱜ ᱜᱮ ᱮᱴᱟᱜ ᱪᱮᱫ ᱦᱚᱸ ᱪᱟᱥ ᱵᱟᱭ ᱦᱩᱭᱩᱜ ᱜᱮᱭᱟ ᱱᱚᱣᱟ ᱦᱩᱲᱩ ᱠᱟᱹᱡ ᱦᱩᱲᱩ ᱩᱯᱚᱲ ᱜᱮ ᱞᱟᱹᱭ ᱜᱟᱱᱚᱜᱼᱟ ᱡᱷᱚᱛᱚ ᱠᱤᱪᱷᱩ ᱱᱚᱝᱠᱟᱱᱟᱜ᱾ ᱥᱳᱨ ᱠᱚᱨᱮ ᱢᱟ ᱫᱟᱜ ᱵᱟᱹᱱᱩᱜ ᱠᱟᱜᱼᱟ ᱫᱟᱜ ᱠᱚ ᱛᱟᱦᱮᱸ ᱞᱮᱱ ᱠᱷᱟᱱ ᱦᱚᱭᱛᱳ ᱥᱚᱵᱡᱤ ᱠᱚᱦᱚᱸ ᱪᱟᱥ ᱜᱟᱱ ᱠᱚᱜᱼᱟ᱾ ᱟᱫᱚ ᱚᱱᱮ ᱡᱚᱢ ᱥᱚᱵᱡᱤ ᱦᱚᱸ ᱱᱚᱝᱠᱟ ᱨᱮ ᱪᱟᱥᱚᱜ ᱜᱮᱭᱟ ᱟ ᱡᱟᱦᱟᱸᱭ ᱠᱚ ᱞᱟᱛᱟᱨ ᱨᱮ ᱦᱚᱭᱛᱳ ᱟ ᱪᱮ ᱛᱟᱱ ᱨᱮ ᱵᱟᱸᱷ ᱠᱚ ᱠᱤᱝᱵᱟ ᱯᱩᱠᱷᱨᱤ ᱠᱚ ᱢᱮᱱᱟᱜ ᱠᱟᱜᱼᱟ ᱞᱟᱛᱟᱨ ᱠᱚᱨᱮ ᱦᱳᱭᱛᱚ ᱮᱸ ᱠᱷᱮᱛ ᱠᱚ ᱢᱮᱱᱟᱜ ᱟᱠᱟᱫ ᱛᱟᱠᱚᱣᱟ, ᱱᱚᱝᱠᱟ ᱩᱱᱠᱩ ᱠᱚ ᱪᱟᱹᱥᱤ ᱠᱚᱜᱮ ᱦᱳᱭᱛᱚ ᱠᱚ ᱪᱟᱥ ᱫᱟᱲᱮᱭᱟᱜᱼᱟ᱾
ᱦᱩᱸ ᱟᱞᱮ ᱥᱮᱱ ᱦᱚᱸ ᱥᱚᱵᱽᱡᱤ ᱠᱚᱠᱚ ᱨᱚᱦᱚᱭ ᱫᱚ ᱨᱚᱦᱚᱭ ᱛᱟᱦᱮᱱ ᱜᱮᱭᱟ ᱠᱚ ᱡᱟᱦᱟᱸᱭᱟᱜ ᱱᱟᱹᱭ ᱫᱷᱟᱨᱮ ᱠᱚᱨᱮ ᱠᱷᱮᱛ ᱠᱚ ᱵᱟᱝ ᱥᱮ ᱡᱟᱦᱟᱱᱟᱜ ᱛᱟᱸᱦᱮᱱ ᱛᱟᱠᱚᱣᱟ᱾ ᱟᱨᱦᱚᱸ ᱪᱟᱹᱥᱤ ᱠᱚᱫᱚ ᱢᱮᱱᱟᱜ ᱠᱚᱣᱟ ᱞᱟᱹᱴᱩ ᱞᱟᱹᱴᱩ ᱠᱚᱜᱮ ᱠᱚ ᱨᱚᱦᱚᱭ ᱛᱟᱦᱮᱱᱟ ᱟᱞᱮ ᱫᱚ ᱩᱱᱟᱹᱜ ᱫᱚ ᱵᱟᱞᱮ ᱨᱚᱦᱚᱭ ᱛᱟᱦᱮᱱᱟ ᱚᱲᱟᱜ ᱠᱚᱨᱮ ᱡᱚᱢ ᱵᱟᱲᱟ ᱞᱟᱹᱜᱤᱫ ᱜᱮᱞᱮ ᱨᱚᱦᱚᱭ ᱵᱟᱲᱟᱭ ᱛᱟᱦᱮᱱᱟ᱾ ᱯᱟᱞᱮᱱ ᱟᱞᱮ ᱚᱱᱟ ᱩᱱᱠᱩᱣᱟᱜ ᱥᱮ ᱟᱹᱞᱩ ᱵᱮᱸᱜᱟᱲ ᱠᱚ ᱥᱮ ᱡᱚᱱᱰᱨᱟ ᱠᱚ ᱮᱠᱷᱚᱱ ᱡᱚᱱᱰᱨᱟ ᱠᱚ ᱥᱮ ᱥᱚᱥᱟ ᱠᱚ ᱚᱱᱟ ᱠᱚ ᱜᱚᱜ ᱵᱟᱲᱟ ᱠᱟᱛᱮ ᱵᱟᱡᱟᱨ ᱛᱟᱦᱞᱮ ᱛᱟᱠᱚ ᱛᱟᱦᱮ ᱠᱟᱱᱟ
ᱸ ᱩᱸᱜ ᱵᱟᱝᱜᱮ ᱟᱨ ᱡᱟᱦᱟᱸ ᱥᱮᱫ ᱠᱤᱪᱷᱩ ᱠᱤᱪᱷᱩ ᱡᱟᱭᱜᱟ ᱫᱚ ᱱᱚᱝᱠᱟ ᱫᱟᱜ ᱠᱚᱨᱮᱱᱟᱜ ᱵᱤᱥᱤ ᱧᱚᱜ ᱥᱩᱵᱤᱫᱷᱟ ᱛᱟᱦᱮᱱᱟ ᱥᱮ ᱦᱟᱥᱟ ᱠᱚᱦᱚᱸ ᱵᱮᱥ ᱵᱷᱟᱜᱤ ᱜᱮ ᱛᱟᱦᱮᱸ ᱞᱮᱱ ᱛᱟᱠᱚ ᱠᱷᱟᱱ ᱱᱚᱣᱟ ᱥᱚᱥᱟ ᱥᱮ ᱛᱩᱨᱢᱩᱡᱽ ᱥᱮ ᱟᱹᱞᱩ ᱮᱢᱟᱱ ᱛᱮᱱ ᱠᱚ ᱡᱟᱦᱟᱸ ᱛᱤᱱᱟᱹᱜ ᱢᱮᱱᱟᱜ ᱟᱠᱟᱜ ᱚᱱᱟ ᱠᱚ ᱥᱚᱵ ᱡᱤ ᱡᱟᱹᱥᱛᱤ ᱠᱟᱛᱮᱜ ᱠᱚ ᱨᱚᱦᱚᱭ ᱜᱮᱭᱟ ᱟᱨ ᱢᱟᱱᱮ ᱟᱹᱠᱷᱨᱤᱧ ᱠᱚ ᱞᱟᱹᱜᱤᱫ ᱚᱱᱠᱟ ᱯᱟᱹᱭᱠᱟᱹᱨᱤ ᱞᱮᱠᱟ ᱦᱚᱸ ᱟᱹᱠᱷᱨᱤᱧ ᱯᱟᱹᱭᱠᱟᱹᱨᱤ ᱟᱹᱠᱷᱨᱤᱧ ᱢᱟ ᱱᱤᱛᱚᱜ ᱡᱟᱹᱥᱛᱤ ᱧᱚᱜ ᱦᱳᱭᱛᱳ ᱡᱤᱱᱤᱥ ᱞᱟᱜᱟᱜ-ᱟ ᱛᱚᱵᱮ ᱟᱹᱱᱤᱡ ᱩᱱᱠᱩ ᱦᱟᱛᱟᱣ ᱟᱠᱚ ᱚᱱᱠᱟᱱᱟᱜ ᱞᱮᱠᱟ ᱚᱝᱠᱟᱱᱟᱜ ᱢᱟ ᱵᱟᱭ ᱦᱩᱭᱩᱜ ᱜᱮᱭᱟ ᱟᱞᱮ ᱥᱮᱫ ᱢᱟ ᱟᱨ ᱪᱟᱥ ᱦᱚᱸ ᱥᱟᱹᱭ ᱨᱚᱠᱚᱢ ᱵᱟᱭ ᱦᱳᱭᱳᱜ-ᱟ ᱟᱨ ᱦᱚᱭᱛᱳ ᱦᱟᱥᱟ ᱨᱮᱱᱟᱜ ᱦᱚᱸ ᱟᱞᱮ ᱥᱮᱫ ᱦᱚᱸᱢᱟ ᱵᱩᱨᱩ ᱫᱤᱥᱚᱢ ᱜᱮ ᱠᱟᱱ ᱜᱮᱭᱟ ᱱᱚᱝᱠᱟ ᱜᱮ ᱟᱨ ᱦᱚᱭᱛᱚ ᱵᱩᱨᱩ ᱫᱤᱥᱚᱢ ᱫᱚ ᱚᱠᱚᱭ ᱫᱷᱤᱨᱤ ᱡᱟᱹᱥᱛᱤ ᱠᱟᱭᱛᱮ ᱛᱟᱦᱮᱱᱟ ᱵᱚᱞᱮ ᱥᱮ ᱪᱮᱫ ᱠᱷᱟᱹᱛᱤᱨ ᱩᱱᱟᱹᱜ ᱪᱟᱥ ᱦᱚᱸ ᱵᱷᱟᱜᱮ ᱵᱟᱭ ᱦᱩᱭᱩᱜ ᱜᱮᱭᱟ ᱟᱨ ᱫᱟᱜ ᱨᱮᱱᱟᱜ ᱢᱟ ᱟᱱᱟᱴ ᱜᱮ ᱠᱟᱱᱟ ᱚᱱᱟ ᱦᱚᱸ ᱢᱤᱫᱴᱟᱝ
ᱦᱩᱸᱻ ᱦᱩᱸᱻ ᱟᱞᱮᱥᱱ ᱫᱚ ᱦᱟᱸᱜ ᱫᱟᱜ ᱨᱮᱱᱟᱜ ᱫᱚ ᱟᱱᱟᱴ ᱫᱚ ᱵᱟᱹᱱᱩᱜ-ᱟ᱾ ᱟᱨ ᱵᱩᱨᱩ ᱠᱚᱫᱚ ᱵᱟᱹᱱᱩᱜ ᱟᱠᱟᱫᱟ ᱱᱚᱣᱟ ᱠᱚᱨᱮᱫᱚ ᱥᱩᱫᱩ ᱵᱤᱨ ᱠᱚ ᱢᱮᱱᱟᱜᱠᱟᱫᱟ᱾
ᱚ ᱛᱟᱦᱚᱞᱮ ᱠᱚᱢ ᱵᱮᱥᱤ ᱢᱚᱱᱮ ᱦᱚᱭ ᱪᱟᱥ ᱠᱚᱫᱚ ᱟᱵᱟᱫ ᱠᱚᱫᱚ ᱵᱮᱥ ᱵᱷᱟᱜᱤ ᱜᱮ ᱦᱩᱭᱩᱜ-ᱟ?
ᱦᱩᱸ ᱪᱟᱥ ᱫᱚ ᱵᱟᱹᱞᱤᱜ ᱜᱮ ᱦᱩᱭᱩᱜ ᱛᱟᱦᱮᱱᱟ ᱩᱱᱟᱹᱜ ᱡᱟᱦᱟᱸᱭ ᱠᱚᱣᱟᱝ ᱠᱷᱮᱛ ᱠᱚ ᱢᱮᱱᱟᱜ-ᱟ ᱩᱱᱠᱩᱠᱚ ᱪᱟᱥ ᱛᱟᱦᱮᱱᱟ ᱵᱟᱝ ᱫᱚ ᱡᱟᱦᱟᱸᱭ ᱠᱚᱣᱟᱜ ᱵᱟᱹᱱᱩᱜ ᱛᱟᱦᱮᱱᱟ ᱠᱚᱢ ᱜᱮ ᱩᱱᱠᱩ ᱫᱚ ᱩᱱᱟᱹᱜ ᱫᱚ ᱵᱟᱠᱚ ᱪᱟᱥ ᱛᱟᱦᱮᱱᱟ ᱟᱨ ᱱᱚᱜ-ᱚᱭ ᱵᱤᱨ ᱠᱷᱚᱱ ᱛᱮᱨᱤᱞ, ᱛᱟᱨᱚᱯ ᱠᱚᱜᱮ ᱟᱹᱜᱩ ᱵᱟᱲᱟ ᱠᱟᱛᱮᱜ ᱵᱟᱡᱟᱨ ᱥᱮᱱ ᱤᱫᱤ ᱦᱩᱭᱩᱜ ᱛᱟᱦᱮᱱᱟ᱾
ᱚᱸ ᱟᱪᱪᱷᱟ ᱟᱪᱪᱷᱟ᱾ ᱦᱮᱸ ᱵᱤᱨ, ᱵᱤᱨ ᱨᱮᱱᱟᱜ ᱡᱟᱦᱟᱸ ᱡᱚ ᱵᱤᱞᱤ ᱚᱱᱟ ᱦᱚ ᱵᱟᱡᱟᱨ ᱠᱚᱨᱮ ᱤᱫᱤ ᱞᱮᱠᱷᱟᱱ ᱢᱟ ᱟᱠᱷᱨᱤᱧᱚᱜ ᱫᱚ ᱜᱟᱱᱚᱜ ᱜᱮᱭᱟ ᱚᱱᱠᱟ ᱢᱚᱛᱚ ᱫᱚ᱾ ᱟᱨ ᱱᱚᱣᱟ ᱠᱚᱢᱟ ᱟᱨ ᱮᱴᱟᱜ ᱯᱟᱹᱭᱠᱟᱹᱨ ᱴᱷᱮᱱ ᱫᱚ ᱵᱟᱝ ᱧᱟᱢᱚᱜ-ᱟ ᱛᱚ᱾
ᱦᱩᱸ
ᱟᱛᱳ ᱚᱲᱟᱜ ᱨᱮᱱ ᱦᱚᱲ ᱠᱚᱜᱮ ᱡᱩᱫᱤ ᱴᱟᱠᱟ ᱠᱟᱹᱣᱰᱤ ᱞᱮᱠᱟᱛᱮ ᱡᱚᱫᱤ ᱟᱠᱷᱨᱤᱧ ᱠᱚ ᱤᱫᱤ ᱠᱷᱟᱱ
ᱦᱩᱸ
ᱩᱸ ᱱᱚᱝᱠᱟ
ᱦᱩᱭ ᱟᱞᱮ ᱥᱮᱱ ᱦᱚᱸ ᱚᱱᱠᱟ ᱜᱮ ᱤᱫᱤ ᱛᱟᱦᱮᱱᱟᱠᱚ᱾